ᱦᱮᱸ ᱦᱮᱞᱳ
ᱦᱮᱸ ᱟᱸᱡᱚᱢᱚᱜ ᱠᱟᱱᱟ ᱾
ᱦᱚᱭ ᱜᱚᱢᱠᱮ ᱟᱸᱡᱚᱢᱚᱜ ᱠᱟᱱ ᱜᱮᱭᱟ ᱵᱟᱝ ᱟᱸᱡᱚᱢ ᱠᱟᱛᱮᱫ ᱫᱚ ᱵᱟᱝ ᱠᱟᱱᱟ ᱾
ᱦᱩᱸ ᱡᱚᱦᱟᱨ ᱜᱮ ᱾
ᱦᱚᱭ ᱡᱚᱦᱟᱨ ᱡᱚᱦᱟᱨ ᱾
ᱫᱮᱥ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱜᱚᱢᱠᱮ ᱚᱱᱠᱟ ᱫᱚ ᱱᱷᱟᱜ ᱱᱤᱛᱚᱜ ᱫᱚ ᱪᱟᱥ ᱠᱟᱹᱢᱤ ᱨᱮᱜᱮ ᱱᱷᱟᱜ ᱟᱹᱰᱤ ᱵᱮᱥᱛᱚ ᱢᱮᱱᱟᱜ ᱟᱠᱟᱫ ᱞᱮᱭᱟ ᱱᱤᱛ ᱞᱮᱠᱟ ᱫᱚ ᱱᱷᱟᱜ ᱚᱱᱟ ᱢᱚ ᱢᱟᱭᱤᱱᱰ ᱯᱷᱨᱮᱥ ᱥᱮ ᱠᱟᱹᱴᱤᱡ ᱱᱷᱟᱜ ᱚᱱᱟ ᱢᱟᱴᱷ ᱥᱮᱱ ᱜᱮ ᱪᱟᱞᱟᱜ ᱦᱩᱭᱩᱜ ᱠᱟᱱᱟ ᱢᱮᱱᱫᱚ ᱟᱻ ᱠᱷᱮᱞᱚᱸᱰ ᱵᱟᱠᱷᱨᱟ ᱛᱮ ᱦᱮᱸ ᱯᱷᱩᱴᱵᱚᱞ ᱠᱷᱮᱞᱚᱸᱰ ᱵᱟᱠᱷᱨᱟ ᱛᱮ ᱾
ᱩᱸ ᱟᱪᱪᱷᱟ ᱟᱪᱷᱟ ᱵᱟᱝ ᱱᱤᱛᱚᱜ ᱫᱚ ᱫᱚᱨᱠᱟᱨ ᱠᱟᱱ ᱜᱮᱭᱟ ᱦᱟᱸᱜ ᱥᱤᱸᱜᱟᱹᱲ ᱵᱮᱲᱟ ᱚᱠᱛᱚ ᱫᱚ᱾ ᱪᱟᱞᱟᱜ ᱫᱚᱨᱠᱟᱨ ᱠᱟᱱ ᱜᱮᱭᱟ᱾
ᱦᱳᱭ᱾
ᱵᱟᱭ ᱫᱟᱜ ᱵᱟᱲᱟᱭ ᱠᱟᱜ-ᱟ ᱚᱱᱛᱮ ᱫᱚ᱾
ᱜᱚᱢᱠᱮ ᱫᱟᱜ ᱢᱮᱱ ᱞᱮᱠᱷᱟᱱ ᱫᱚ ᱱᱷᱟᱜ ᱟᱞᱮ ᱫᱤᱥᱚᱢ ᱫᱚ ᱱᱷᱟᱜ ᱫᱟᱜ ᱡᱟᱹᱲᱤ ᱵᱟᱝᱛᱮ ᱱᱷᱟᱜ ᱪᱟᱥᱵᱟᱥ ᱠᱚᱫᱚ ᱟᱣᱨᱤ ᱞᱮ ᱮᱛᱚᱦᱚᱵ ᱫᱟᱲᱮᱭᱟᱜ-ᱟ᱾ ᱟᱨ ᱡᱟ ᱩᱰᱟᱹᱝ ᱮ ᱫᱟᱜ ᱡᱟᱲᱤᱭ ᱠᱟᱜ ᱱᱷᱟᱜ ᱤᱱᱟᱹ ᱩᱰᱟᱹᱝ ᱡᱟᱸᱦᱟ ᱠᱷᱮᱛ ᱠᱚᱨᱮ ᱱᱷᱟᱜ ᱢᱤᱫ ᱵᱟᱨ᱾ ᱛᱤᱸᱜᱩ ᱡᱟᱨᱣᱟ ᱟᱠᱟᱱ ᱚᱱᱟ ᱠᱚᱨᱮ ᱱᱷᱟᱜ ᱥᱤ ᱞᱚᱴᱚᱢ ᱠᱟᱛᱮᱜ ᱱᱟᱦᱟᱜ ᱠᱚ ᱨᱚᱦᱚᱭ ᱵᱟᱲᱟᱭᱮᱜ ᱜᱮᱭᱟ᱾
ᱟᱪᱷᱟ ᱟᱪᱷᱟ ᱟᱪᱷᱟ᱾
ᱦᱩᱸ ᱟᱫᱚ ᱜᱚᱢᱠᱮ ᱢᱮᱱᱫᱟ ᱟᱯᱮ ᱫᱤᱥᱚᱢ ᱜᱮ ᱱᱟᱦᱟᱜ ᱚᱠᱟ ᱞᱮᱠᱟ ᱠᱟᱴᱤᱡ ᱟᱯᱮ ᱫᱤᱥᱚᱢᱟᱜ ᱵᱟᱨᱮ ᱛᱮᱵᱮᱱ᱾ ᱞᱟᱹᱭ ᱞᱮᱠᱷᱟᱱ ᱟᱰᱤᱜᱮ ᱱᱟᱯᱟᱭ ᱞᱤᱧ ᱵᱩᱡᱷᱟᱹᱣ ᱠᱮᱭᱟ ᱵᱟᱝ ᱢᱮᱱᱛᱮ᱾ ᱟᱯᱮ ᱫᱤᱥᱚᱢ ᱫᱚ ᱱᱷᱟᱜ ᱯᱮ ᱢᱟᱲᱟᱝ ᱜᱚᱫ ᱟᱠᱟᱱᱟ ᱥᱮᱯᱮ ᱛᱟᱭᱚᱢ ᱜᱚᱫ ᱟᱠᱟᱱᱟ ᱟᱞᱮ ᱞᱮᱠᱟ ᱜᱤ᱾
ᱟᱞᱮ ᱫᱤᱥᱚᱢ ᱫᱚ ᱟᱻ᱾ ᱢᱟᱲᱟᱝ ᱫᱚᱞᱮ ᱢᱟᱲᱟᱝ ᱜᱚᱫ ᱠᱟᱱᱟ ᱦᱟᱸᱜ ᱠᱟᱨᱚᱱ ᱵᱷᱟᱜᱤ ᱜᱮ ᱫᱟᱜ ᱠᱮᱫᱟᱭ ᱱᱤᱭᱟᱹ ᱠᱤᱪᱷᱩ ᱫᱤᱱ ᱟᱨ᱾ ᱥᱤᱭᱩᱜ ᱠᱟᱹᱢᱤ ᱠᱚᱦᱚᱸ ᱡᱩᱨᱥᱩᱨ ᱪᱟᱹᱞᱩ ᱟᱨᱟᱢᱵᱚᱣ ᱠᱟᱱᱟ ᱟᱨ ᱵᱟᱨ ᱯᱮ ᱫᱤᱱ ᱠᱷᱟᱱ ᱜᱮ ᱟᱸ ᱛᱚᱲᱟ ᱠᱚᱦᱚ ᱦᱟᱨᱟᱣ ᱜᱚᱫᱚᱜ-ᱟ ᱦᱟᱸᱜ ᱛᱟᱯᱚᱨᱮ ᱨᱚᱦᱚᱭ ᱛᱚ᱾ ᱜᱚᱫᱚᱜ-ᱟ ᱮᱸ᱾ ᱟᱨ ᱫᱟᱜ ᱫᱚ ᱱᱤᱛ ᱦᱚᱸ ᱠᱚᱱᱴᱤᱱᱤᱭᱩ ᱢᱮᱱᱟᱜ ᱜᱮᱭᱟ ᱮᱭ ᱱᱤᱛ ᱮᱱᱟᱝ ᱮ ᱯᱷᱟᱸᱠᱟᱭᱟ ᱵᱟᱠᱷᱟᱱ ᱫᱚ ᱥ ᱛᱟᱜ ᱠᱷᱚᱱ ᱫᱟᱜ ᱨᱮᱜᱮ ᱢᱮᱱᱟᱜ ᱢᱟᱱᱮ ᱛᱟᱸᱦᱮ ᱠᱟᱱᱟ ᱦᱮᱸ ᱪᱮ᱾ ᱩᱸ᱾
ᱦᱳᱭ ᱜᱚᱝᱠᱮ ᱡᱟᱠᱜᱮ ᱛᱟᱦᱞᱮ ᱟᱵᱮᱱᱟᱜ ᱠᱟᱛᱷᱟ ᱞᱮᱠᱟ ᱛᱮᱫᱚ ᱵᱟᱝ ᱢᱟᱞᱤᱧ ᱵᱩᱡᱽ ᱠᱮᱫᱟ ᱟᱯᱮ ᱫᱚ ᱱᱟᱦᱟᱜ ᱯᱮ᱾ ᱢᱟᱲᱟᱝ ᱜᱚᱫ ᱟᱠᱟᱱ ᱛᱟᱵᱚᱱ ᱜᱮᱭᱟ ᱥᱮ ᱪᱮᱜ᱾
ᱦᱮᱸ ᱢᱟᱲᱟᱝ ᱫᱚᱞᱮ ᱢᱟᱲᱟᱝ ᱧᱚᱜ ᱜᱚᱫ ᱠᱟᱱ ᱜᱮᱭᱟ ᱦᱟᱸᱜ᱾
ᱦᱳᱭ ᱢᱮᱱᱫᱚ ᱟᱞᱮ ᱠᱷᱚᱱ ᱫᱚ ᱱᱷᱟᱜ ᱟᱰᱤᱜᱟᱱ ᱯᱮ ᱢᱟᱲᱟᱝ ᱠᱟᱱᱟ ᱦᱮᱸ ᱟᱨ ᱱᱤᱦᱟᱹᱛᱤ᱾ ᱢᱮᱱᱫᱚ ᱟᱵᱚ ᱪᱟᱥᱵᱟᱥ ᱥᱮ ᱟᱵᱚᱣᱟᱜ ᱡᱟᱸᱦᱟ᱾ ᱛᱤᱱᱟᱹᱜ ᱩᱰᱟᱹᱝ ᱜᱮ ᱠᱟᱢᱤ ᱠᱟᱥᱱᱤ ᱢᱮᱱᱟᱜ ᱟᱠᱟᱜ ᱛᱟᱵᱚᱱ ᱱᱚᱣᱟ ᱟᱵᱚᱣᱟᱜ ᱱᱚᱣᱟ ᱢᱤᱫ ᱵᱤᱛᱟᱹ ᱞᱟᱡ ᱞᱟᱹᱜᱤᱫ ᱛᱮᱜᱮ᱾ ᱛᱚ ᱦᱮᱸ ᱥᱮ ᱟᱫᱚ ᱜᱚᱝᱠᱮ᱾ ᱚᱱᱟ ᱛᱮᱞᱤᱧ ᱞᱟᱹᱭᱟ ᱥᱮᱫᱟᱭ ᱦᱟᱯᱲᱟᱢ ᱠᱚ ᱡᱟᱜᱮ ᱦᱳᱭᱛᱳ ᱢᱤᱴᱤᱜ ᱟᱨᱤ ᱥᱮ ᱱᱤᱛᱤ ᱞᱮᱠᱟ ᱱᱟᱦᱟᱜ ᱱᱚᱣᱟ ᱪᱟᱥᱵᱟᱥ ᱫᱚ᱾ ᱠᱚ ᱫᱚᱦᱚ ᱟᱹᱜᱩ ᱠᱟᱜ ᱵᱚᱱᱟ ᱦᱮᱸ ᱥᱮ ᱵᱟᱝ᱾
ᱟᱨᱤ ᱨᱤᱯᱤ ᱞᱮᱠᱟ ᱵᱟᱝ ᱨ ᱦᱚᱸ ᱟᱵᱚᱣᱟᱜ ᱡᱤᱭᱚᱱ ᱠᱷᱟᱸᱰᱟᱣ ᱞᱟᱹᱜᱤᱫ ᱱᱤᱭᱟᱹ ᱴᱩᱠᱩ ᱠᱚ ᱫᱚᱦᱚ ᱟᱹᱜᱩ ᱠᱟᱜ-ᱟ ᱤᱱᱟᱹᱜᱮ ᱟᱰᱤ ᱢᱟᱨᱟᱝ ᱠᱟᱛᱷᱟ ᱠᱟᱱᱟ ᱦᱮᱸᱥᱮ᱾
ᱦᱳᱭ ᱜᱚᱢᱠᱮ ᱛᱟᱨ ᱢᱟᱱᱮ ᱱᱷᱟᱜ ᱚᱸᱰᱮ ᱜᱮ ᱦᱳᱭᱳᱜ ᱠᱟᱱᱟ᱾ ᱦᱮᱸ ᱵᱟᱝᱠᱷᱟᱱ ᱫᱚ ᱦᱟᱸᱜ ᱩᱱᱠᱩ ᱡᱩᱫᱤ ᱟᱠᱚᱣᱟᱜ ᱡᱚᱢ ᱞᱮᱠᱟᱛᱮ ᱱᱟᱦᱟᱜ ᱠᱚ ᱠᱚᱨᱟᱣ ᱠᱮᱭᱟ ᱛᱟᱦᱞᱮ ᱠᱷᱟᱱ ᱦᱟᱸᱜ᱾ ᱟᱵᱚ ᱞᱟᱹᱜᱤᱫ ᱫᱚ ᱦᱟᱸᱜ ᱱᱤᱛᱚᱜ ᱦᱟᱹᱵᱤᱡ ᱛᱮᱫᱚ ᱦᱟᱸᱜ ᱠᱷᱮᱛ ᱵᱟᱹᱫᱽ ᱫᱚ ᱵᱟᱝᱠᱚ ᱫᱚᱦᱚ ᱠᱮᱭᱟ᱾ ᱦᱩᱸ ᱠᱟᱨᱚᱱ ᱩᱱᱠᱩᱣᱟᱜ ᱪᱤᱱᱛᱟᱹ ᱵᱷᱟᱵᱽᱱᱟ ᱨᱮ ᱛᱟᱸᱦᱮ ᱠᱟᱱᱟ ᱵᱟᱝᱢᱟ ᱦᱟᱯᱮᱱ ᱫᱤᱱ ᱨᱮᱱ᱾ ᱜᱤᱫᱟᱹᱨ ᱯᱤᱫᱟᱹᱨ ᱠᱚ ᱱᱷᱟᱜ ᱱᱚᱣᱟ ᱟᱵᱚᱣᱟᱜ ᱡᱟᱭᱜᱟ ᱨᱮᱱᱟᱜ ᱠᱚ᱾ ᱪᱟᱥ ᱠᱟᱛᱮᱫ ᱦᱟᱸᱜ ᱟᱠᱚᱣᱟᱜ ᱞᱟᱡ ᱢᱤᱫ ᱵᱤᱛᱟᱹ ᱞᱟᱡ ᱠᱚ ᱟᱥᱩᱞ ᱛᱟᱠᱚᱣᱟ ᱦᱮᱸ ᱥᱮ᱾
ᱦᱩᱸ ᱦᱩᱸ ᱦᱩᱸ ᱦᱩᱸ᱾
ᱟᱫᱚ ᱩᱱᱠᱩᱣᱟᱜ ᱪᱤᱱᱛᱟᱹ ᱵᱷᱟᱵᱽᱱᱟ ᱦᱚᱸ ᱟᱰᱤ ᱱᱟᱯᱟᱭ ᱛᱟᱸᱦᱮ ᱠᱟᱱᱛᱮ᱾ ᱟᱵᱚ ᱞᱟᱜᱤᱫ ᱛᱮ ᱟᱭᱢᱟ ᱟᱭᱢᱟ ᱠᱷᱮᱛ ᱵᱟᱹᱫᱽ ᱠᱚ ᱵᱮᱱᱟᱣ ᱟᱠᱟᱜ ᱵᱚᱱᱟ ᱢᱮᱱᱫᱚ᱾ ᱵᱚᱦᱚᱜ ᱨᱮ ᱜᱟᱢᱪᱷᱟ ᱫᱟᱲᱦᱤ ᱥᱟᱶᱛᱮ ᱦᱤᱰᱤᱨ ᱦᱤᱰᱤᱨ ᱩᱫᱽᱜᱟᱹᱨ ᱫᱟᱜ᱾ ᱠᱷᱚᱞᱟᱜ ᱛᱮ ᱠᱩᱰᱤ ᱯᱟᱥᱱᱤ ᱛᱮ ᱠᱚᱵᱟᱜ ᱠᱟᱛᱮᱫ᱾ ᱢᱮᱱᱫᱚ ᱠᱷᱮᱛ ᱵᱟᱹᱫᱽ ᱛᱮ ᱥᱚᱢᱟᱱ ᱠᱟᱛᱮᱫ ᱱᱟᱦᱟᱜ ᱠᱚ ᱥᱮ ᱠᱟᱨᱦᱟ ᱵᱟᱲᱟ ᱠᱟᱛᱮᱫ᱾ ᱠᱚ ᱥᱚᱢᱟᱱ ᱟᱠᱟᱫ ᱵᱚᱱᱟ ᱟᱨ ᱱᱤᱛᱚᱜ ᱚᱱᱟ ᱨᱮᱦᱟᱸᱜ ᱟᱵᱚ ᱵᱚᱱ ᱪᱟᱥᱵᱟᱥᱮᱜ-ᱟ ᱦᱮᱸ᱾
ᱦᱩᱸ ᱦᱩᱸ᱾
ᱛᱚᱵᱮ ᱡᱟᱠ ᱜᱮ ᱩᱱᱠᱩ ᱠᱚᱢᱟ ᱟᱹᱰᱤ ᱟᱭᱢᱟ ᱟᱭᱢᱟ
ᱚᱱ ᱚᱱᱟ ᱫᱚ ᱦᱟᱸᱜ ᱦᱮᱸ ᱢᱟᱱᱮ ᱚᱱᱟ ᱫᱚ ᱦᱟᱸᱜ ᱟᱫᱚ ᱡᱷᱚᱛᱚ ᱠᱷᱮᱛᱨᱮ ᱫᱚ ᱵᱟᱝ ᱟᱵᱚ ᱡᱮ ᱟᱵᱚ ᱡᱟᱦᱟᱸᱭ ᱠᱷᱮᱨᱣᱟᱞ ᱠᱚ ᱢᱮᱱᱟᱜ ᱠᱚ ᱩᱱᱠᱩ ᱢᱚᱫᱽᱫᱷᱮᱨᱮ ᱢᱮᱠᱥᱤᱢᱟᱢ ᱜᱮ ᱱᱚᱝᱠᱟ ᱧᱮᱞᱮ ᱠᱟᱱᱟ ᱡᱮ ᱡᱟᱦᱟᱸᱭᱟᱜ ᱱᱤᱡᱚᱥᱥᱚ ᱠᱳᱱᱳ ᱵᱟᱹᱫᱽ ᱵᱟᱹᱭᱦᱟᱹᱲ ᱠᱚ ᱵᱟᱹᱱᱩᱜ ᱛᱟᱠᱚᱣᱟ ᱵᱟᱹᱱᱩᱜ ᱛᱟᱵᱚᱱᱟ, ᱟᱨ ᱟᱹᱰᱤ ᱮᱠᱫᱚᱢ ᱠᱚᱢ ᱦᱚᱲᱜᱮ ᱢᱮᱱᱟᱜ ᱠᱚᱣᱟ ᱡᱟᱦᱟᱸ ᱚᱲᱟᱜ ᱱᱚᱣᱟ ᱠᱚᱫᱚ ᱢᱮᱱᱟᱜ-ᱟ ᱛᱩᱵᱩ ᱨᱮᱦᱚᱸ ᱪᱟᱹᱞᱩᱜ ᱠᱟᱱ ᱜᱮᱭᱟ ᱪᱟᱥᱵᱟᱥ ᱠᱟᱹᱢᱤ ᱫᱚ ᱡᱷᱚᱛᱚ ᱨᱮᱜᱮ ᱵᱚ ᱥᱮᱬᱟ ᱠᱟᱜᱼᱟ᱾ ᱱᱤᱡᱮᱭᱟᱜ ᱵᱟᱝ ᱨᱮ ᱦᱚᱲᱟᱜ ᱵᱟᱹᱫᱽ ᱪᱟᱥ ᱵᱟᱲᱟ ᱠᱟᱛᱮᱫ ᱡᱟ ᱤᱱᱟᱹ ᱠᱷᱚᱱ ᱡᱟᱦᱟᱸ ᱴᱩᱠᱩ ᱧᱟᱢᱚᱜᱼᱟ ᱚᱲᱟᱜ ᱨᱮ ᱮᱢ ᱠᱟᱛᱮᱫ, ᱯᱩᱭᱟᱹ ᱴᱟᱠᱟ ᱠᱟᱹᱣᱰᱤ ᱠᱚ ᱡᱟᱣᱨᱟ ᱠᱟᱛᱮᱫ ᱟᱨ ᱢᱤᱫᱴᱮᱱ ᱱᱟᱣᱟ ᱵᱟᱹᱫᱽ ᱦᱟᱛᱟᱣ ᱦᱩᱭᱩᱜ ᱠᱟᱱᱟ ᱱᱚᱜᱼᱚ ᱱᱚᱝᱠᱟ ᱥᱤᱥᱴᱮᱢ ᱪᱟᱹᱞᱩ ᱤᱫᱤᱜ ᱠᱟᱱᱟ ᱦᱮᱸᱥᱮ ᱯᱟᱦᱤᱞ ᱦᱟᱯᱲᱟᱢ ᱠᱷᱚᱱ ᱡᱷᱚᱛᱚ ᱫᱚ ᱦᱟᱸᱜ ᱠᱤᱱᱛᱩ ᱵᱟᱠᱚ ᱫᱚᱦᱚ ᱠᱟᱣᱱᱟ ᱛᱚ,
ᱦᱳᱭ᱾
ᱦᱩᱸ᱾
ᱦᱳᱭ ᱜᱚᱢᱠᱮ ᱟᱨ ᱢᱮᱱᱫᱚ ᱜᱚᱝᱠᱮ ᱛᱟᱦᱞᱮ ᱱᱤᱛᱚᱜ ᱫᱚ ᱱᱟᱦᱟᱜ ᱟᱞᱮ ᱫᱤᱥᱚᱢ ᱫᱚ ᱟᱹᱰᱤ ᱡᱟᱹᱥᱛᱤ ᱜᱮ ᱥᱤᱛᱩᱝ ᱠᱟᱫᱟ ᱢᱮᱱᱫᱚ ᱚᱲᱟᱜ ᱠᱷᱚᱱᱟᱜ ᱱᱟᱦᱟᱜ ᱚᱰᱳᱠᱚᱜ ᱜᱮ ᱵᱟᱭ ᱥᱟᱱᱟ ᱠᱟᱱᱟ᱾
ᱦᱩᱸ ᱟᱫᱚ ᱢᱮᱱᱫᱚ ᱱᱟᱦᱟᱸᱜ ᱦᱳᱭᱛᱳ ᱟᱞᱮ ᱞᱮ ᱟᱥᱚᱜ ᱠᱟᱱᱟ ᱵᱟᱝᱢᱟ ᱥᱮᱨᱢᱟ ᱡᱟᱹᱲᱤ ᱱᱟᱦᱟᱸᱜ ᱮ ᱡᱟᱹᱲᱤᱭᱟ ᱢᱮᱱᱠᱷᱟᱱ ᱜᱚᱝᱠᱮ ᱱᱚᱜ-ᱚ ᱱᱚᱣᱟ ᱥᱤ ᱥᱤᱛᱩᱝ ᱧᱮᱞᱛᱮ ᱟᱞᱮᱭᱟᱜ ᱯᱩᱨᱟᱹ ᱟᱸᱥ ᱢᱚᱱᱮ ᱴᱟᱴᱣᱟᱥ ᱡᱤᱭᱤ ᱦᱟᱸᱜ ᱠᱮᱪᱮᱫᱚᱜ ᱠᱟᱱ ᱛᱟᱞᱮᱭᱟ᱾ ᱦᱮᱸ ᱢᱮᱱᱫᱚ ᱟᱞᱮᱭᱟᱜ ᱯᱩᱨᱟᱹ ᱟᱥᱟ ᱟᱥᱟ ᱵᱷᱚᱨᱥᱟ ᱪᱟᱵᱟ ᱩᱛᱟᱹᱨᱚᱜ ᱠᱟᱱ ᱛᱟᱞᱮᱭᱟ, ᱵᱟᱝᱢᱟ ᱦᱮᱸ ᱥᱮᱨᱢᱟ ᱡᱟᱹᱲᱤ ᱫᱚ ᱱᱟᱦᱟᱸᱜ ᱮᱠᱟᱞ ᱜᱮ ᱯᱟᱞᱮᱱ ᱟᱫᱚ ᱵᱟᱝᱞᱮ ᱧᱟᱢᱟ᱾
ᱵᱟᱝ ᱟᱥᱟ ᱠᱚᱨᱤ ᱧᱟᱢ ᱫᱚᱯᱮ ᱧᱟᱢᱟ ᱦᱟᱸᱜ ᱠᱟᱨᱚᱱ ᱟᱥᱟᱲ ᱵᱚᱸᱜᱟ ᱛᱚ, ᱟᱫᱚ ᱱᱩᱭ ᱫᱚ ᱦᱟᱸᱜ ᱚᱝᱠᱟᱜᱮ ᱦᱚᱭᱛᱚ ᱛᱟᱭᱱᱚᱢ ᱢᱟᱲᱟᱝ ᱜᱚᱫᱚᱜ ᱜᱮ ᱵᱟᱠᱷᱟᱱ ᱮᱢ ᱫᱚ ᱡᱷᱚᱛᱚ ᱦᱚᱲᱜᱮ ᱮᱢᱟ ᱠᱚᱣᱟᱭ ᱦᱮᱸᱥᱮ?
ᱟᱪᱪᱷᱟ ᱟᱪᱪᱷᱟ᱾
ᱟᱨ ᱞᱚᱞᱚ ᱠᱷᱟᱹᱛᱤᱨ ᱡᱟᱦᱟᱸ ᱟᱲᱤᱥ ᱦᱚᱭᱛᱳ ᱵᱩᱡᱩᱜ ᱠᱟᱱ ᱜᱮᱭᱟ ᱱᱚᱣᱟ ᱫᱚ ᱴᱷᱤᱠ ᱮᱸ ᱡᱮᱢᱚᱱ ᱟᱞᱮ ᱫᱟᱜ ᱠᱷᱟᱹᱛᱤᱨ ᱦᱚᱸ ᱠᱟᱹᱴᱤᱡ ᱟᱹᱲᱤᱥ ᱵᱩᱡᱷᱟᱹᱜ ᱠᱟᱱ ᱜᱮᱭᱟ ᱠᱷᱟᱹᱞᱤ ᱜᱚᱴᱟ ᱜᱮ ᱞᱚᱥᱚᱫ ᱟᱨ ᱮᱸ ᱜᱚᱴᱟ ᱜᱮ ᱠᱷᱟᱹᱞᱤ ᱞᱚᱦᱚᱫ ᱜᱮᱢ ᱧᱮᱞᱟ, ᱥᱤᱛᱩᱝ ᱜᱮ ᱠᱟᱹᱡ ᱪᱩᱞᱩᱝ ᱦᱚᱸ ᱵᱟᱢ ᱧᱮᱞᱟ᱾ ᱢᱤᱫ ᱫᱤᱱᱮ ᱥᱤᱛᱩᱝ ᱟᱭ ᱠᱟᱹᱴᱤᱡ ᱪᱩᱞᱩᱝ ᱨᱟᱹᱥᱠᱟᱹ ᱵᱩᱡᱷᱟᱹᱜ-ᱟ᱾ ᱦᱩᱸ ᱟᱫᱚ ᱛᱟᱨᱯᱚᱨᱮ ᱫᱚ ᱟᱨᱚ ᱟᱲᱤᱥ ᱵᱩᱡᱷᱟᱹᱜᱼᱟ᱾ ᱟᱫᱚ ᱚᱱᱠᱟ ᱜᱮ ᱟᱯᱮ ᱦᱚᱸ ᱦᱚᱭᱛᱚ ᱥᱤᱛᱩᱝ ᱨᱮ ᱠᱟᱹᱴᱤᱡ ᱟᱲᱤᱥ ᱧᱚᱜ ᱠᱟᱱᱟ ᱠᱟᱨᱚᱱ ᱥᱚᱵᱽ ᱥᱚᱢᱚᱭ ᱥᱤᱛᱩᱝ ᱴᱟᱜ ᱢᱮᱱᱟᱜᱼᱟ, ᱟᱫᱚ ᱫᱟᱜ ᱦᱮᱡ ᱞᱮᱠᱷᱟᱱ ᱟᱯᱮ ᱦᱚᱸ ᱯᱮ ᱨᱟᱹᱥᱠᱟᱹᱜᱼᱟ, ᱟᱨ ᱫᱟᱜ ᱫᱚ ᱫᱟᱜ ᱜᱮᱭᱟ ᱦᱟᱸᱜ ᱱᱚᱣᱟ ᱫᱚ
ᱦᱳᱭ ᱜᱚᱝᱠᱮ ᱟᱵᱚ ᱥᱟᱱᱟᱢ ᱢᱟᱹᱱᱢᱤ ᱵᱚᱱ ᱵᱟᱲᱟᱭᱟ ᱵᱟᱝ ᱢᱟ ᱮᱸ ᱪᱟᱥᱼᱵᱟᱥ ᱥᱚᱢᱚᱭ ᱫᱚ ᱱᱟᱦᱟᱸᱜ ᱫᱟᱜ ᱡᱟᱹᱲᱤ ᱞᱮᱠᱷᱟᱱ ᱱᱟᱦᱟᱸᱜ ᱠᱟᱱᱴᱤᱱᱤᱭᱩ ᱡᱩᱫᱤ ᱫᱟᱜ ᱡᱟᱹᱲᱤ ᱭᱟᱵᱚᱱᱟ ᱛᱟᱦᱚᱞᱮ ᱚᱴᱳᱢᱮᱴᱤᱠᱞᱤ ᱚᱸᱰᱮ ᱫᱚ ᱱᱟᱦᱟᱸᱜ ᱟᱹᱲᱤᱥ ᱫᱚ ᱵᱩᱡᱷᱟᱹᱜ ᱜᱮᱭᱟ ᱮᱱᱛᱮ ᱨᱮᱦᱚᱸ ᱟᱲᱤᱥ ᱠᱟᱛᱮᱜ ᱱᱟᱦᱟᱸᱜ ᱵᱚᱱ ᱪᱤᱠᱟᱹᱭᱟ ᱵᱟᱝ ᱢᱟ ᱫᱟᱜ ᱫᱟᱲᱤ ᱫᱤᱱ ᱠᱟᱱᱟ ᱱᱤᱦᱟᱹ ᱛᱮ ᱫᱟᱜ ᱡᱟᱹᱲᱤᱭᱟ ᱦᱮᱸ
ᱦᱩᱸ ᱦᱩᱸ ᱦᱩᱸ ᱟᱫᱚ ᱚᱱᱟ ᱠᱷᱟᱹᱛᱤᱨ ᱜᱮ ᱛᱚ ᱯᱟᱹ ᱯᱟᱦᱤᱞ ᱦᱟᱯᱲᱟᱢᱟᱜ ᱡᱟᱦᱟᱸ ᱵᱮᱱ ᱞᱟᱹᱭ ᱠᱮᱜ ᱟᱨᱤᱼᱪᱟᱹᱞᱤ ᱦᱤᱥᱟᱹᱵᱽ ᱛᱮ ᱪᱟᱥᱼ ᱵᱟᱥ ᱠᱚ ᱮᱢ ᱠᱟᱜ ᱵᱚᱱᱟ ᱚᱱᱟ ᱦᱤᱥᱟᱹᱵᱽ ᱛᱮ ᱪᱮ ᱱᱚᱣᱟ ᱫᱟᱜ ᱠᱮ ᱨᱮ ᱠᱟᱢᱤ ᱫᱟᱜ ᱴᱟᱜ ᱜᱮ ᱪᱮᱜ ᱞᱮᱠᱟ ᱠᱟᱢᱤ ᱨᱮ ᱞᱟᱜᱟᱣ ᱦᱩᱭᱩᱜ-ᱟ ᱤᱱᱟᱹ ᱠᱚᱵᱚ ᱥᱮᱬᱟ ᱟᱹᱜᱩᱣ ᱠᱟᱜ-ᱟ᱾ ᱮᱸ ᱱᱤᱭᱟᱹ ᱫᱟᱜ ᱥᱚᱢᱚᱭ ᱧᱮᱞᱚᱜᱼᱟ ᱡᱩᱫᱤ ᱦᱟᱹᱠᱩ ᱥᱟᱵ ᱵᱟ ᱱᱚᱣᱟ ᱪᱟᱥ ᱠᱟᱢᱤ ᱜᱮ ᱡᱩᱫᱤ ᱞᱤᱧ ᱞᱟᱹᱭ ᱜᱟᱱᱚᱜ-ᱟ ᱱᱚᱣᱟ ᱠᱚᱫᱚ ᱟᱨ ᱱᱚᱣᱟ ᱫᱟᱜ ᱡᱟᱹᱲᱤ ᱥᱚᱢᱚᱭ ᱠᱚᱨᱮ ᱱᱟᱜ ᱡᱤᱱᱤᱥ ᱜᱮ, ᱱᱚᱣᱟ ᱠᱚᱦᱚᱸ ᱥᱮᱬᱟ ᱦᱩᱭ ᱠᱟᱱ ᱜᱮᱭᱟ᱾ ᱱᱚᱣᱟ ᱠᱚ ᱢᱟᱱᱮ ᱫᱟᱜ ᱡᱟᱹᱲᱤ ᱨᱮᱱᱟᱜ ᱪᱮᱜ ᱞᱮᱠᱟ ᱛᱮ ᱠᱟᱢᱤ ᱨᱮ ᱞᱟᱜᱟᱣ ᱜᱟᱱᱚᱜ-ᱟ ᱚᱱᱟ ᱴᱟᱜ᱾ ᱟᱵᱚ ᱵᱚ ᱥᱮᱬᱟ ᱟᱜᱩᱣ ᱠᱟᱜ-ᱟ᱾
ᱦᱳᱭ ᱜᱚᱝᱠᱮ ᱟᱫᱚ ᱚᱱᱟᱼᱼ ᱦᱳᱭ ᱟᱹᱰᱤ ᱱᱟᱯᱟᱭ, ᱢᱟᱱᱮ ᱢᱮᱱ ᱫᱚ ᱟᱵᱚ ᱱᱚᱣᱟ ᱥᱟᱱᱛᱟᱲ ᱥᱚᱢᱟᱡᱽ ᱫᱚ ᱟᱞᱤᱧ ᱞᱤᱧ ᱢᱚᱱᱮᱭᱟ ᱦᱳᱭᱛᱳ ᱥᱟᱱᱛᱟᱲ ᱥᱚᱢᱟᱡᱽ ᱨᱤᱧ ᱡᱟᱱᱟᱢ ᱩᱧ ᱡᱟᱱᱟᱢ ᱟᱠᱟᱱ ᱛᱮ ᱟᱦ ᱢᱮᱱᱫᱚ ᱱᱤᱛᱚᱜ ᱫᱚ ᱱᱟᱦᱟᱸᱜ ᱟᱰᱤ ᱱᱟᱯᱟᱭ ᱞᱤᱧ ᱵᱩᱡᱷᱟᱹᱣᱮᱜ-ᱟ, ᱢᱮᱱᱠᱷᱟᱱ ᱮᱴᱟᱜ ᱤᱭᱟᱹ ᱨᱮᱞᱤᱧ ᱡᱟᱱᱟᱢ ᱞᱮᱱᱠᱷᱟᱱ ᱦᱚᱭᱛᱚ ᱪᱮᱫ ᱞᱮᱠᱟ ᱞᱤᱧ ᱟᱹᱭᱠᱟᱹᱣ ᱠᱮᱭᱟ ᱢᱮᱱᱠᱷᱟᱱ ᱱᱤᱛᱚᱜ ᱱᱚᱣᱟ ᱥᱟᱱᱛᱟᱲ ᱡᱚᱱᱢᱚ ᱠᱟᱛ ᱛᱮᱫ ᱟᱹᱞᱤᱧ ᱟᱰᱤ ᱨᱟᱹᱥᱠᱟᱹ ᱞᱤᱧ ᱵᱩᱡᱟ ᱠᱟᱨᱚᱱ ᱟᱹᱰᱤ ᱟᱭᱢᱟ ᱟᱭᱢᱟ ᱡᱤᱱᱤᱥ ᱟᱵᱚ ᱥᱟᱱᱛᱟᱲ ᱫᱚ ᱱᱟᱦᱟᱸᱜ ᱵᱚᱱ ᱧᱮᱞ ᱧᱟᱢᱮᱜ-ᱟ, ᱢᱮᱱᱫᱚ ᱚᱨᱤᱡᱤᱱᱟᱞ ᱞᱟᱭᱤᱯᱷ ᱡᱟᱦᱟᱸ ᱵᱚᱱ ᱢᱮᱛᱟᱜ ᱠᱟᱱ᱾
ᱦᱮᱸ᱾
ᱦᱮᱸ ᱢᱮᱱᱫᱚ ᱟᱥᱚᱞ ᱡᱤᱭᱚᱱ ᱡᱟᱦᱟᱸ ᱵᱚᱱ ᱢᱮᱛᱟᱜ ᱠᱟᱱ ᱚᱱᱮ ᱚᱱᱟ ᱡᱤᱭᱚᱱ ᱫᱚ ᱱᱟᱦᱟᱸᱜ ᱟᱵᱚ ᱵᱚᱱ ᱠᱷᱟᱸᱰᱟᱣᱮᱜ-ᱟ, ᱦᱮᱸ ᱥᱮ ᱵᱟᱝ?
ᱮᱠᱫᱚᱢ ᱜᱮ ᱮᱠᱫᱚᱢ᱾
ᱦᱚᱭ᱾ ᱛᱮ ᱞᱚᱜᱚᱱᱟᱹᱧ ᱠᱟᱨᱮ ᱥᱮᱪᱮᱫ?
ᱟᱨ ᱜᱚᱝᱠᱮ ᱢᱮᱱᱫᱚ ᱜᱚᱝᱠᱮ ᱪᱟᱥᱼᱵᱟᱥ ᱫᱚ ᱚᱱᱠᱟ ᱫᱚ ᱮᱴᱟᱜ ᱠᱤᱪᱷᱩ ᱫᱚ ᱱᱟᱦᱟᱸᱜ ᱯᱮ ᱪᱟᱥᱚᱜ ᱜᱮᱭᱟ ᱥᱮ ᱵᱟᱝ ᱜᱮ?
ᱦᱮᱸ ᱪᱟᱥᱼᱵᱟᱥ ᱫᱚ ᱪᱟᱥᱼᱵᱟᱥ ᱦᱩᱭᱩᱜ ᱜᱮᱭᱟ, ᱟᱞᱮ ᱫᱚ ᱦᱟᱸᱜ ᱥᱮᱨᱢᱟ ᱨᱮ ᱯᱮ ᱫᱷᱟᱣ ᱞᱮ ᱪᱟᱥᱼ ᱵᱟᱥ ᱜᱮᱭᱟ ᱱᱚᱛᱮ ᱫᱚ ᱦᱟᱸᱜ᱾ ᱟᱫᱚ ᱢᱮᱠᱥᱤᱢᱟᱢ ᱴᱟᱭᱤᱢ ᱨᱮᱫᱚ ᱦᱩᱲᱩ ᱜᱮᱞᱮ ᱪᱟᱥ ᱵᱟᱲᱟᱭ ᱜᱮᱭᱟ᱾ ᱠᱤᱱᱛᱩ ᱟᱻ ᱛᱟᱞᱟ ᱢᱟᱞᱟ ᱨᱮ ᱚᱱᱠᱟ ᱠᱷᱤᱨᱟᱹ ᱠᱚ ᱛᱤᱞᱢᱤᱧ ᱠᱚ ᱵᱟᱫᱟᱢ ᱠᱚ ᱚᱱᱟ ᱠᱚ ᱪᱟᱥ ᱵᱟᱲᱟᱭ ᱦᱩᱭᱩᱜ ᱜᱮ ᱭᱟ ᱩᱸᱻ ᱟᱫᱚ ᱚᱱᱟ ᱫᱚ ᱚᱱᱟ ᱫᱚ ᱛᱟᱞᱟ ᱢᱟᱞᱟ ᱨᱮ ᱡᱟᱦᱟᱸᱭ ᱡᱩᱫᱤ ᱠᱚ ᱠᱷᱚᱡᱽ ᱠᱮᱭᱟ ᱠᱚ ᱪᱟᱥ ᱠᱮᱭᱟ ᱵᱟᱠᱷᱟᱱ ᱫᱚ ᱵᱟᱝ ᱦᱩᱭ ᱞᱮᱱᱟ ᱵᱟᱠᱷᱟᱱ ᱫᱚ ᱢᱮᱠᱥᱤᱢᱟᱢ ᱜᱮ ᱦᱩᱲᱩ ᱜᱮᱞᱮ ᱪᱟᱥ ᱵᱟᱲᱟᱭ ᱜᱮᱭᱟ᱾ ᱤᱱᱟᱹ ᱜᱮ, ᱟᱞᱮ ᱢᱩᱞ ᱱᱚᱸᱰᱮ ᱫᱚ ᱪᱟᱥ ᱨᱮᱱᱟᱜ ᱡᱤᱱᱤᱥ ᱫᱚ ᱟᱨ ᱪᱮᱫ᱾
ᱦᱩᱸ᱾
ᱟᱯᱮ ᱚᱱᱛᱮ ᱫᱚ?
ᱟᱞᱮ ᱚᱱᱛᱮ ᱱᱟᱜ ᱟᱞᱮ ᱱᱚᱛᱮ ᱫᱚ ᱜᱚᱝᱠᱮ ᱢᱤᱫ ᱩᱫᱟᱹᱢ ᱜᱮᱞᱮ ᱪᱟᱥᱚᱜ-ᱟ, ᱢᱮᱱᱫᱚ ᱱᱚᱣᱟ ᱥᱮᱨᱢᱟ ᱡᱟᱹᱲᱤ ᱛᱮᱜᱮ ᱱᱟᱦᱟᱸᱜ᱾
ᱦᱮᱸ ᱟᱨ ᱡᱩᱫᱤ ᱥᱮᱨᱢᱟ ᱡᱟᱹᱲᱤ ‌ᱱᱟᱦᱟᱸᱜ ᱵᱟᱭ ᱡᱟᱲᱤᱭᱟ ᱞᱮᱭᱟ, ᱛᱟᱦᱚᱞᱮ ᱪᱟᱥᱼᱵᱟᱥ ᱫᱚ ᱟᱞᱮᱭᱟᱜ ᱫᱚ ᱢᱮᱱ ᱜᱟᱱᱚᱜ-ᱟ ᱮᱠᱟᱞ ᱜᱮ ᱱᱟᱦᱟᱸᱜ ᱢᱤᱪᱷᱟᱹ ᱜᱮᱛᱟ ᱞᱮᱭᱟ᱾ ᱦᱩᱸ᱾
ᱦᱩᱸ ᱦᱩᱸ ᱦᱩᱸ ᱦᱩᱸ ᱟᱯᱮᱥᱮᱫ ᱛᱟᱦᱚᱞᱮ ᱵᱩᱨᱩ ᱫᱤᱥᱚᱢ ᱵᱟᱝ?
ᱦᱳᱭ ᱜᱚᱝᱠᱮ, ᱵᱤᱨ ᱵᱩᱨᱩ ᱛᱮ ᱮᱥᱮᱫ ᱟᱠᱟᱱ ᱟᱛᱩ ᱫᱤᱥᱚᱢ ᱛᱟᱞᱮ, ᱦᱮᱸ ᱢᱮᱱᱫᱚ ᱱᱚᱣᱟ ᱵᱤᱨ ᱵᱩᱨᱩ ᱨᱮᱱᱟᱜ ᱠᱟᱛᱷᱟ ᱨᱚᱲ ᱞᱮᱠᱷᱟᱱ ᱫᱚ, ᱵᱤᱨ ᱵᱩᱨᱩ ᱫᱚ ᱱᱟᱦᱟᱜ ᱮᱠᱫᱚᱢ ᱚᱱᱟ ᱛᱚᱲᱮ ᱥᱩᱛᱟᱹᱢ ᱞᱮᱠᱟ ᱛᱚᱸᱜᱮ ᱟᱠᱟᱫ ᱜᱮ ᱢᱮᱱᱟᱜ ᱜᱮᱭᱟ ᱮᱠᱫᱚᱢ ᱢᱟᱱᱮ ᱢᱩᱪᱟᱹᱫ ᱜᱮ ᱵᱟᱹᱱᱩᱜᱼᱟ ᱵᱤᱨᱼᱵᱩᱨᱩ ᱨᱮᱱᱟᱜ᱾
ᱟᱪᱪᱷᱟ ᱟᱪᱪᱷᱟ᱾
ᱦᱩᱸ, ᱟᱫᱚ ᱡᱟᱜᱠᱮ ᱵᱤᱨ ᱵᱩᱨᱩ ᱫᱷᱟᱨᱮ ᱨᱮᱞᱮ ᱡᱟᱱᱟᱢ ᱟᱠᱟᱱ ᱛᱮ ᱟᱹᱰᱤ ᱨᱟᱹᱥᱠᱟᱹ ᱞᱮ ᱵᱩᱡᱷᱟᱹᱣᱟ᱾ ᱟᱭᱢᱟ ᱟᱭᱢᱟ ᱪᱮᱬᱮ ᱪᱩᱯᱲᱤᱡ ᱠᱚ ᱠᱚ ᱨᱟᱜ ᱟᱞᱮᱭᱟ, ᱚᱱᱟ ᱨᱟᱜ ᱨᱚᱫᱚᱱ ᱟᱸᱡᱚᱢ ᱛᱮ ᱟᱞᱮᱭᱟᱜ ᱢᱚᱱᱮ ᱡᱤᱣᱤ ᱡᱤᱭᱟᱹᱲ ᱜᱮᱞᱮ ᱟᱹᱭᱠᱟᱹᱣᱟ᱾
ᱦᱮᱸ, ᱡᱟᱭᱦᱳᱠ ᱚᱱᱟ ᱫᱚ ᱦᱟᱸᱜ ᱠᱟᱹᱴᱤᱡ ᱢᱟᱱᱮ ᱤᱧᱦᱚᱸ ᱡᱟᱦᱟᱸ ᱫᱚ ᱫᱚᱢᱮᱧ ᱠᱷᱚᱡᱚᱜ ᱜᱮᱭᱟ ᱦᱟᱸᱜ ᱟᱞᱮ ᱱᱚᱛᱮ ᱠᱷᱚᱱ ᱫᱚ ᱾ ᱮ ᱵᱤᱨᱼᱵᱩᱨᱩ ᱫᱟᱨᱮ ᱱᱟᱹᱲᱤ ᱚᱠᱟ ᱠᱚᱨᱮ ᱡᱟᱭᱜᱟ ᱛᱟᱦᱮᱱᱟ ᱚᱱᱟ ᱠᱚᱨᱮ ᱫᱚ ᱫᱚᱢᱮ ᱨᱟᱹᱥᱠᱟᱹ ᱜᱮᱞᱤᱧ ᱵᱩᱡᱷᱟᱹᱣ ᱜᱮᱭᱟ ᱾ ᱟᱫᱚ ᱟᱞᱮ ᱢᱟ ᱠᱟᱹᱴᱤᱡ ᱱᱟᱨᱢᱟᱞ ᱫᱤᱥᱚᱢ ᱛᱚ ᱟᱫᱚ ᱚᱱᱟ ᱠᱚ ᱡᱤᱱᱤᱥ ᱫᱚ ᱦᱟᱸᱜ ᱵᱟᱞᱮ ᱧᱮᱞ ᱧᱟᱢᱮᱜᱼᱟᱛᱚ ᱠᱟᱹᱴᱤᱡ ᱪᱟᱲᱮ ᱟᱹᱲᱤᱥ ᱢᱚᱱᱮ ᱦᱚᱸ ᱵᱩᱡᱷᱟᱹᱜ ᱠᱟᱱ ᱜᱮᱭᱟ ᱾
ᱦᱳᱭ ᱜᱚᱝᱠᱮ ᱚᱱᱟ ᱛᱤᱞᱤᱧ ᱢᱮᱱᱟᱜᱼᱟ ᱟᱵᱚ ᱥᱟᱱᱛᱟᱲ ᱫᱚ ᱵᱤᱨ ᱵᱩᱨᱩ ᱥᱟᱞᱟᱜ ᱫᱚ ᱟᱹᱰᱤ ᱢᱟᱨᱟᱝ ᱢᱤᱫᱴᱤᱡ ᱥᱟᱹᱜᱟᱹᱭ ᱢᱮᱱᱟᱜᱼᱟ ᱵᱟᱝ ᱢᱮᱱᱛᱮ ᱥᱤᱯᱤᱵᱤᱞ ᱥᱟᱹᱜᱟᱹᱭ ᱦᱮᱥᱮ ᱵᱟᱝ!
ᱥᱮᱫᱟᱭ ᱠᱷᱚᱱᱟᱜ ᱢᱤᱫ ᱦᱟᱯᱲᱟᱢ ᱠᱷᱚᱱᱟᱜ ᱵᱤᱨᱵᱩᱨᱩ ᱨᱮᱱᱟᱜ ᱡᱚᱼ ᱵᱤᱞᱤ ᱠᱟᱛᱮᱫ ᱜᱮ ᱱᱟᱸᱜ ᱥᱮᱫᱟᱭ ᱦᱟᱯᱲᱟᱢ ᱠᱚᱫᱚ ᱠᱚ ᱦᱮᱸᱜ ᱟᱠᱚᱣᱟᱜ ᱟᱵ ᱡᱤᱵᱚᱱ ᱠᱚ ᱠᱷᱟᱸᱰᱟᱣ ᱠᱟᱜᱼᱟ ᱦᱮᱸ ᱥᱮ ᱵᱟᱝ!
ᱦᱩᱸ ᱾
ᱚᱱᱠᱟᱜᱮ ᱡᱩᱫᱤ ᱟᱵᱚ ᱚᱱᱟ ᱵᱤᱨ ᱵᱩᱨᱩ ᱨᱮᱱᱟᱜ ᱡᱚᱢ ᱠᱟᱛᱮᱫ ᱡᱩᱫᱤ ᱟᱵᱚᱣᱟᱜ ᱡᱤᱭᱚᱱ ᱵᱚᱱ ᱠᱷᱟᱸᱰᱟᱣ ᱫᱟᱲᱮᱭᱟᱜᱼᱟ ᱜᱚᱝ ᱠᱮ ᱟᱹᱰᱤ ᱜᱮ ᱱᱟᱯᱟᱭᱚᱜᱼᱟ ᱦᱮᱸ ᱥᱮ ᱵᱟᱝ?
ᱟᱵᱚ ᱢᱟ ᱟᱵᱚᱣᱟᱜ ᱢᱟ ᱯᱩᱭᱞᱩ ᱦᱤᱥᱟᱹᱵ ᱠᱚᱫᱚ ᱚᱱᱟᱜᱮᱫᱚ ᱛᱟᱦᱮᱸ ᱠᱟᱱᱟ, ᱵᱤᱨ ᱵᱩᱨᱩ ᱨᱮᱱ ᱦᱚᱲ ᱠᱟᱱᱟ ᱵᱚ ᱟᱨ ᱵᱤᱨ ᱵᱩᱨᱩ ᱨᱮᱱᱟᱜ ᱜᱮ ᱡᱚᱢ ᱧᱩ ᱠᱚ ᱧᱮᱞ ᱵᱟᱲᱟ ᱠᱚ ᱛᱟᱦᱮᱸ ᱵᱟᱲᱟ ᱠᱚ ᱡᱷᱚᱛᱚ ᱜᱮᱥᱮ ᱚᱸᱲᱮ ᱜᱮ ᱛᱟᱦᱮᱸ ᱠᱟᱱ ᱛᱟᱵᱚᱱᱟ ᱾
ᱦᱳᱭ ᱜᱚᱝᱠᱮ ᱟᱨ ᱱᱚᱣᱟ ᱡᱮᱢᱚᱱ ᱢᱮᱱ ᱞᱮᱠᱷᱟᱱ ᱫᱚ ᱱᱟᱦᱟᱜ ᱟᱵᱚ ᱫᱚ ᱢᱤᱫ ᱢᱟᱭᱟᱢ ᱨᱮᱱ ᱦᱚᱲ ᱠᱟᱱ ᱜᱮᱭᱟᱵᱚᱱ, ᱠᱟᱨᱚᱱ ᱯᱤᱞᱪᱩ ᱦᱟᱲᱟᱢ ᱯᱤᱞᱪᱩ ᱵᱩᱲᱦᱤ ᱫᱚ ᱱᱟᱦᱟᱜ ᱵᱟᱨᱚᱴᱤᱠᱤᱱ ᱡᱟᱱᱟᱢ ᱞᱮᱫ ᱠᱚᱛᱮ ᱟᱵᱚ ᱵᱟᱨᱚ ᱵᱷᱟᱜᱽ ᱨᱮ ᱮ ᱠᱤᱱ ᱦᱟᱹᱴᱤᱧ ᱟᱠᱟᱫ ᱵᱚᱱᱟ ᱟᱨ ᱵᱟᱨᱚᱴᱤ ᱡᱟᱹᱛ ᱠᱚ ᱮᱢ ᱟᱠᱟᱫ ᱵᱚᱱᱟ ᱦᱮᱸ ᱥᱮ ᱵᱟᱝ!
ᱦᱩᱸ ᱾
ᱡᱟᱜ ᱜᱮ ᱦᱳᱭ ᱟᱵᱚ ᱫᱚ ᱟᱵᱚ ᱥᱟᱱᱛᱟᱲ ᱢᱟᱹᱱᱢᱤ ᱫᱚ ᱱᱟᱦᱟᱜ ᱜᱚᱴᱟ ᱯᱟᱦᱟᱴᱟ ᱜᱮ ᱢᱮᱱᱟᱜ ᱵᱚᱱᱟ ᱦᱮᱸ ᱟᱥᱟᱜᱼᱟ ᱩᱛᱛᱚᱨ ᱫᱚᱠᱠᱷᱤᱱ ᱯᱩᱵᱚᱼᱯᱚᱥᱪᱤᱢ ᱜᱚᱴᱟ ᱯᱟᱥᱴᱟ ᱜᱮ ᱢᱮᱱᱟᱜ ᱵᱚᱱ ᱛᱮ ᱟᱹᱰᱤ ᱨᱟᱹᱥᱠᱟᱹ ᱵᱚᱱ ᱵᱩᱡᱷᱟᱹᱣᱟ ᱵᱟᱝ ᱢᱮᱱᱛᱮ ᱥᱟᱱᱟᱢ ᱥᱟᱱᱟᱢ ᱥᱟᱱᱛᱟᱲ ᱜᱚᱴᱟ ᱥᱟᱭᱤᱰ ᱨᱮ ᱢᱮᱱᱟᱜ ᱵᱚᱱᱟ ᱚᱱᱟᱜᱮ ᱢᱤᱫᱴᱤᱡ ᱨᱟᱹᱥᱠᱟᱹ ᱨᱮᱱᱟᱜ ᱠᱟᱛᱷᱟ ᱦᱮᱸ ᱥᱮ ᱵᱟᱝ!
ᱟᱫᱚ ᱚᱱᱟᱢᱟ ᱨᱟᱹᱥᱠᱟᱹ ᱨᱮᱱᱟᱜ ᱠᱟᱛᱷᱟ ᱜᱮ ᱠᱟᱱᱟ ᱾ ᱟᱨ ᱡᱟᱛᱮ ᱚᱱᱟ ᱠᱷᱚᱱ ᱡᱟᱹᱥᱛᱤ ᱨᱟᱹᱥᱠᱟᱹ ᱫᱚ ᱦᱟᱸᱜ ᱵᱩᱡᱷᱟᱹᱜᱼᱟ ᱦᱟᱸᱜ ᱡᱚᱠᱷᱚᱱ ᱡᱷᱚᱛᱚ ᱦᱚᱲ ᱵᱚ ᱡᱩᱢᱤᱫᱚᱜᱼᱟ ᱡᱮᱢᱚᱱ ᱯᱟ ᱛᱟ ᱯᱟᱨᱵᱚᱱ ᱠᱚᱨᱮ ᱦᱮᱸᱥᱮ ᱾ ᱵᱩᱨᱩ ᱵᱚᱸᱜᱟ ᱠᱚᱨᱮ ᱚᱱᱟ ᱠᱚᱨᱮ ᱡᱚᱠᱷᱚᱱ ᱠᱚ ᱡᱩᱢᱤᱫᱚᱜᱼᱟ ᱦᱮᱸᱥᱮ, ᱛᱚ ᱨᱟᱹᱥᱠᱟᱹ ᱫᱚ ᱵᱩᱡᱷᱟᱹᱜ ᱜᱮᱭᱟ ᱩᱱ ᱥᱚᱢᱚᱭ ᱜᱮ ᱾
ᱦᱳᱭ ᱾
ᱦᱩᱸ ᱾
ᱚᱱᱟ ᱫᱚ ᱱᱤᱦᱟᱹᱛᱤᱧ ᱢᱮᱱᱫᱟ ᱟᱵᱚᱣᱟᱜ ᱚᱱᱠᱟᱱᱟᱜ ᱢᱤᱫᱴᱤᱡ ᱞᱟᱹᱴᱩ ᱯᱚᱨᱟᱵᱽ ᱨᱮ ᱡᱩᱫᱤ ᱵᱚᱱ ᱧᱮᱯᱮᱞ ᱨᱚᱯᱚᱲᱟ ᱥᱮ ᱟᱵᱚ ᱥᱟᱱᱛᱟᱲ ᱢᱤᱫ ᱵᱟᱝᱢᱟ ᱚᱸᱰᱮ ᱢᱤᱫᱴᱤᱡ ᱜᱚᱨᱯ ᱦᱩᱡᱩᱜᱼᱟ ᱾ ᱟᱵᱚ ᱥᱟᱱᱛᱟᱲ ᱫᱚ ᱦᱟᱸᱜ ᱟᱹᱰᱤ ᱢᱤᱫ ᱡᱩᱢᱤᱫ ᱜᱮ ᱢᱮᱱᱟᱜ ᱵᱚᱱᱟ ᱥᱮ ᱟᱵᱚ ᱥᱟᱱᱛᱟᱲ ᱫᱚ ᱟᱹᱰᱤ ᱜᱮᱵᱚᱱ ᱥᱟᱸᱜᱮ ᱜᱮᱭᱟ ᱦᱮᱸ ᱥᱮ ᱵᱟᱝ!
ᱦᱮᱸ ᱦᱩᱸ ᱦᱩᱸ ᱾
ᱟᱫᱚ ᱜᱚᱝᱠᱮ ᱚᱱᱟᱛᱮᱞᱤᱧ ᱞᱟᱹᱭᱟ ᱚᱱᱟ ᱡᱟᱦᱟᱸ ᱛᱤᱱᱟᱹᱜ ᱞᱟᱹᱴᱩ ᱯᱟᱨᱟᱵᱽ ᱥᱮ ᱦᱟᱱᱟ ᱜᱚᱴᱟ ᱯᱟᱨᱟᱵᱽ ᱠᱚ ᱢᱮᱱᱟᱜ ᱟᱠᱟᱫ ᱛᱟᱵᱚᱱᱟ ᱚᱱᱟ ᱠᱚᱫᱚ ᱱᱤᱦᱟᱹᱛᱤ ᱮᱴᱮᱱ ᱞᱮᱠᱷᱟᱱ ᱟᱹᱰᱤᱜᱮ ᱱᱟᱯᱟᱭᱚᱜᱼᱟ ᱦᱮᱸᱥᱮ ᱵᱟᱝ!
ᱦᱮᱸ ᱾ ᱟᱫᱚ ᱱᱟᱹᱜ ᱱᱤᱭᱟᱹ ᱫᱚ ᱦᱟᱸᱜ ᱡᱮ ᱵᱩᱨᱩ ᱵᱚᱸᱜᱟ ᱫᱟᱜ ᱦᱩᱭᱱᱟ ᱦᱟᱸᱜ ᱠᱟᱹᱴᱤᱡ ᱚᱲᱟᱜ ᱨᱮᱱᱟᱜ ᱮᱴᱠᱮᱴᱚᱬᱮ ᱠᱷᱟᱹᱛᱤᱨ ᱜᱮ ᱠᱟᱹᱴᱤᱡ ᱵᱟᱝ ᱪᱟᱞᱟᱣ ᱵᱟᱲᱟ ᱦᱩᱭᱮᱱᱟ ᱵᱟᱠᱷᱟᱱ ᱫᱚ ᱪᱟᱞᱟᱜ ᱨᱮᱱᱟᱜ ᱵᱚᱦᱩᱛ ᱟᱥ ᱟ ᱟᱹᱰᱤᱜᱟᱱ ᱜᱮ ᱟᱸᱥ ᱛᱟᱦᱮᱸ ᱠᱟᱱ ᱛᱟᱹᱞᱤᱧᱟᱹ ᱾ ᱟᱨ ᱱᱤᱭᱟᱹ ᱫᱷᱟᱹᱣ ᱡᱮ ᱵᱩᱨᱩ ᱵᱚᱸᱜᱟ ᱫᱚ ᱦᱩᱭᱱᱟ ᱪᱟᱹᱠᱩᱞᱤᱭᱟᱹ ᱥᱮᱫ ᱨᱮ ᱦᱟᱸᱜ, ᱟᱹᱵᱤᱱ ᱵᱤᱱ ᱪᱟᱞᱟ ᱞᱮᱱᱟ ᱥᱮ ᱪᱮᱫ?
ᱦᱳᱭ ᱜᱚᱝᱠᱮ ᱪᱟᱞᱟᱣ ᱦᱩᱭ ᱞᱮᱱ ᱜᱮᱭᱟ ᱾
ᱟᱪᱪᱷᱟ ᱪᱮᱫ ᱞᱮᱠᱟ ᱯᱮ ᱧᱮᱞ ᱵᱟᱲᱟ ᱠᱮᱜᱼᱟ?
ᱧᱮᱞ ᱛᱮᱱᱟᱜ ᱫᱚ ᱟᱹᱰᱤ ᱟᱭᱢᱟ ᱜᱮ ᱢᱮᱱᱟᱜᱼᱟ ᱦᱮᱸ ᱚᱱᱟ ᱵᱩᱨᱩ ᱫᱮᱡ ᱛᱮ ᱦᱟᱸᱜ ᱨᱨᱮ ᱨᱮᱡᱚᱢ ᱢᱮᱱᱫᱟ ᱱᱚᱣᱟ ᱟᱹᱰᱤ ᱨᱟᱹᱥᱠᱟᱹᱞ ᱞᱮ ᱵᱩᱡᱷᱟᱹᱣ ᱠᱮᱫᱟ ᱞᱟᱸᱜᱟᱜ ᱠᱟᱱ ᱨᱮᱦᱚᱸ ᱱᱟᱦᱟᱜ ᱤᱠᱲᱩᱢ ᱤᱠᱲᱩᱢ ᱛᱮᱞᱮ ᱨᱟᱠᱟᱵᱚᱜ ᱠᱟᱱ ᱨᱮᱦᱚᱸ ᱮᱱᱛᱮ ᱨᱮᱦᱚᱸ ᱱᱟᱦᱟᱸᱜ ᱨᱟᱹᱥᱠᱟᱹ ᱞᱮ ᱟᱹᱭᱠᱟᱹᱣ ᱠᱮᱫ ᱦᱮᱸ ᱩᱱᱟᱹᱜ ᱥᱟᱸᱜᱮ ᱟᱵᱚ ᱥᱟᱱ ᱛᱟᱲ ᱦᱚᱯᱚᱱ ᱠᱚᱠᱚ ᱦᱮᱡ ᱟᱠᱟᱱᱟ ᱦᱮᱸ ᱥᱟᱶᱛᱮ ᱜᱚᱲᱚ ᱜᱚᱯᱲᱚ ᱛᱤᱨᱮ ᱥᱟᱯᱟᱵ ᱠᱟᱛᱮ ᱞᱮ ᱨᱟᱠᱟᱵᱚᱜ ᱠᱟᱱᱟ᱾
ᱦᱩᱸ ᱟᱫᱚ ᱟᱪᱪᱷᱟ
ᱵᱟᱹᱱᱩᱜ ᱨᱮᱦᱚᱸ, ᱩᱯᱨᱩᱢ ᱪᱤᱱᱦᱟᱹ ᱵᱟᱹᱱᱩᱜ ᱨᱮᱦᱚᱸ ᱮᱱᱛᱮ ᱨᱮᱦᱚᱸ ᱱᱟᱦᱟᱜ ᱛᱤ-ᱛᱤ ᱥᱟᱯᱟᱵ ᱠᱟᱛᱮᱫ ᱜᱮᱞᱮ ᱨᱟᱠᱟᱵᱚᱜ ᱠᱟᱱᱟ᱾ ᱤᱱᱟᱹᱛᱮ ᱢᱟᱹᱭ ᱛᱟᱢ, ᱟᱨ ᱵᱟᱹᱵᱩ ᱛᱟᱢ᱾ ᱦᱮᱸ ᱟᱨ ᱜᱚᱢᱠᱮ ᱢᱮᱱ ᱞᱮᱠᱷᱟᱱ ᱫᱚ ᱱᱥᱦᱟᱸᱜ ᱟᱹᱞᱤᱧ ᱫᱚ ᱯᱮᱭᱟ ᱠᱩᱲᱤ ᱞᱤᱧ ᱨᱟᱠᱟᱵ ᱞᱮᱫ ᱠᱚᱣᱟ᱾
ᱵᱟᱦ ᱟᱫᱚ